ᱦᱟᱸ ᱜᱚᱝᱠᱮ᱾
ᱦᱩᱸ ᱤᱧᱟᱹᱜ ᱟᱲᱟᱝ ᱠᱚ ᱪᱮᱫ ᱞᱮᱠᱟ ᱟᱸᱡᱚᱜ ᱠᱟᱱᱟ?
ᱦᱮᱸ ᱴᱷᱤᱠ ᱜᱮ ᱟᱸᱡᱚᱢᱚᱜ ᱠᱟᱱᱟ ᱟᱢᱟᱜ ᱟᱲᱟᱝ ᱫᱚ ᱱᱤᱛ ᱨᱤᱜᱤ, ᱟᱨ- ᱱᱚᱛᱮᱱᱟᱜ ᱤᱪᱷᱟ ᱜᱮᱢ ᱞᱟᱹᱭᱟ ᱵᱚᱞᱮ ᱤᱧᱟᱹᱜ ᱟᱲᱟᱝ ᱪᱮᱫ ᱞᱮᱠᱟᱢ ᱟᱸᱡᱚᱢ ᱧᱟᱢ ᱫᱟ ᱢᱚᱸᱡᱽ ᱥᱮ ᱵᱟᱝ?
ᱦᱩᱸ ᱟᱢᱟᱜ ᱟᱲᱟᱝ ᱦᱚᱸ ᱱᱚ ᱱᱤᱛ ᱦᱟᱹᱵᱤᱡ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ ᱟᱨ ᱱᱚᱝᱠᱟ ᱜᱮ ᱟᱸᱡᱚᱢ ᱞᱮᱱᱠᱷᱟᱱ ᱢᱩᱪᱟᱹᱫᱽ ᱟᱠᱷᱲᱟ ᱫᱷᱟᱹᱨᱤᱡ ᱛᱮ ᱟᱹᱰᱤ ᱱᱟᱯᱟᱭ ᱦᱩᱭᱩᱜᱼᱟ᱾ ᱟᱫᱚ ᱮᱱᱟᱱ ᱜᱟᱞᱢᱟᱨᱟᱣ ᱜᱟᱞᱢᱟᱨᱟᱣ ᱛᱮ ᱟᱹᱰᱤ ᱜᱟᱱ ᱞᱟᱝ ᱜᱟᱞᱢᱟᱨᱟᱣ ᱞᱮᱜᱼᱟ, ᱟᱨ ᱜᱟᱞᱢᱟᱨᱟᱣ ᱜᱟᱞᱢᱟᱨᱟᱣ ᱛᱮ ᱠᱩᱠᱞᱤᱢ ᱫᱚᱦᱚ ᱞᱮᱫᱼᱟ ᱡᱮ ᱚᱱᱟ ᱟᱞᱮ ᱟᱹᱛᱩ ᱨᱮᱭᱟᱜ ᱚᱠᱟ ᱞᱟᱹ ᱴᱩ ᱜᱟᱹᱰᱭᱟᱹ ᱢᱮᱱᱟᱜ ᱠᱟᱫ ᱡᱷᱚᱛᱚ ᱠᱷᱚᱡ ᱢᱟᱨᱟᱝ ᱜᱟᱹᱰᱭᱟᱹ ᱞᱮᱠᱟᱛᱮ, ᱛᱚ ᱚᱸᱰᱮ ᱫᱚ ᱟᱞᱮ ᱫᱚ ᱪᱮᱫ ᱮᱢ ᱢᱮᱱ ᱞᱮᱭᱟ ᱦᱟᱹᱠᱩ ᱞᱮ ᱟᱲᱟᱜ ᱠᱚᱣᱟ ᱥᱮ ᱵᱟᱞᱮ ᱟᱲᱟᱜ
ᱦᱮᱸ ᱵᱚᱞᱮ ᱪᱮᱫ ᱞᱮᱠᱟ ᱚᱱᱟ ᱫᱚ ᱚᱱᱟᱧ ᱢᱮᱱ ᱠᱮ ᱢᱮᱱ ᱠᱮᱧ ᱱᱚᱣᱟ ᱫᱚ ᱟᱛᱳ ᱚᱲᱟᱜ ᱪᱮ ᱪᱮᱫ ᱞᱮᱠᱟᱱ ᱡᱟᱭᱜᱟ ᱠᱟᱱᱟ? ᱡᱷᱚᱛᱚ ᱦᱚᱲᱟᱜ ᱜᱟᱹᱲᱭᱟᱹ ᱠᱟᱱᱟ ᱥᱮ ᱪᱮᱫ ᱠᱟᱱᱟ ᱜᱟᱹᱰᱭᱟᱹ ᱠᱟᱱᱟ ᱟᱨ ᱚᱸᱰᱮ ᱫᱚ ᱢᱟᱞᱮᱭᱟᱜ ᱟᱛᱳ ᱦᱚᱲᱛᱮ ᱦᱟᱹᱠᱩ ᱯᱮ ᱫᱚᱦᱚ ᱠᱚᱣᱟ ᱥᱮ ᱵᱟᱯᱮ ᱫᱚᱦᱚ ᱠᱚᱣᱟ ᱥᱮ ᱪᱮᱫ ᱞᱮᱠᱟ ᱵᱚᱞᱮ ᱟᱨ ᱡᱩᱫᱤ ᱯᱮ ᱫᱚᱦᱚ ᱦᱚᱸᱠᱚ ᱫᱚᱦᱚ ᱠᱚ ᱠᱷᱟᱡ ᱵᱚᱞᱮ ᱵᱟᱥᱠᱮ ᱟᱹᱰᱤ ᱞᱟᱹᱴᱩ ᱜᱟᱹᱰᱭᱟᱹ ᱠᱟᱱᱟ ᱢᱮᱱᱫᱟᱢ ᱵᱟᱝ ᱟᱸᱡᱮᱫᱚᱜᱼᱟ᱾ ᱛᱚᱵᱮ ᱤᱧᱟᱹᱜ ᱟᱱᱫᱟᱡ ᱨᱮᱧ ᱢᱮᱱᱫᱟᱹᱧ ᱯᱟᱥᱮᱡ ᱞᱟᱹᱴᱩ ᱞᱟᱹᱴᱩ ᱦᱚᱸ ᱦᱟᱹᱠᱩ ᱢᱮᱱᱟᱜ ᱠᱚᱜᱮᱭᱟ ᱯᱟᱥᱮᱡ ᱟᱨ ᱚᱸᱰᱮ ᱱᱤᱛ ᱦᱟᱹᱵᱤᱡ ᱛᱮ ᱵᱚᱞᱮ ᱚᱱᱮ ᱚᱱᱟ ᱟᱹᱰᱤ ᱞᱟᱹᱴᱩ ᱜᱟᱹᱰᱭᱟᱹ ᱠᱟᱱᱟ ᱾ᱛᱚᱵᱮ ᱥᱮ ᱜᱚᱴᱟ ᱵᱚᱪᱷᱚᱨ ᱫᱟᱜ ᱛᱟᱦᱮᱱᱟ ᱟᱭᱢᱟ ᱫᱤᱱ ᱨᱮ ᱱᱤᱛ ᱫᱷᱟᱹᱵᱤᱡ ᱛᱮ ᱦᱟᱹᱠᱩ ᱫᱚ ᱜᱚᱡ ᱠᱟᱠᱚ ᱠᱷᱟᱡ ᱵᱚᱞᱮ ᱢᱮ ᱯᱩᱨᱟᱹ ᱠᱚ ᱜᱚᱡ ᱵᱟᱲᱟ ᱠᱚᱣᱟ ᱚᱱᱟ ᱜᱟᱹᱰᱭᱟᱹ ᱨᱮ ᱵᱚᱞᱮ ᱛᱤᱱᱟᱹᱜ ᱠᱤᱞᱳ ᱦᱟᱹᱵᱤᱡ ᱨᱮᱱ ᱛᱷᱚᱲᱟ ᱟᱸᱡᱚᱢᱚᱜᱟ ᱵᱚᱞᱮ᱾
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱤᱧ ᱪᱮᱛᱟᱱ ᱨᱮ ᱟᱫᱚ ᱦᱟᱸᱜ ᱤᱧ ᱡᱚᱠᱷᱚᱱᱤᱧ ᱞᱟᱹᱭᱟ ᱱᱚᱣᱟ ᱵᱟᱨᱮᱛᱮ ᱡᱚ ᱟᱞᱮ ᱟᱹᱛᱩ ᱨᱮ ᱱᱚᱣᱟ ᱜᱟᱹᱰᱭᱟᱹ ᱵᱟᱹᱧ ᱞᱟᱹᱭ ᱠᱟᱜᱼᱟ ᱮᱱᱟᱱᱚᱜ ᱟᱹᱰᱤ ᱞᱟᱹᱴᱩ ᱜᱟᱹᱰᱭᱟᱹ ᱛᱤᱱ ᱵᱤᱜᱷᱟᱹ ᱞᱮᱠᱟᱱᱟᱜ ᱜᱟᱹᱰᱭᱟᱹ ᱟᱫᱚ ᱱᱚᱜᱼᱚᱭ ᱟᱹᱰᱤ ᱜᱟᱱ ᱦᱟᱠᱚ ᱢᱮᱱᱟᱜ ᱠᱚᱣᱟ ᱱᱚᱣᱟ ᱨᱮᱫᱚ ᱟᱫᱚ ᱟᱞᱮ ᱫᱚ ᱢᱮᱛᱟᱜ ᱢᱮ ᱚᱱᱟ ᱯᱮ ᱵᱚᱪᱷᱚᱨ ᱦᱟᱠᱚ ᱞᱮ ᱟᱲᱟᱜ ᱞᱮᱫ ᱠᱚᱣᱟ ᱟᱭᱢᱟ ᱫᱤᱱ ‌ ᱠᱷᱚᱡ ᱤᱧ ᱫᱤᱥᱟᱹᱭᱟ ᱥᱮ ᱤᱧ ᱦᱚᱸ ᱱᱚᱜᱼᱚᱭ ᱵᱚᱪᱷᱚᱨ ᱵᱚᱪᱷᱚᱨᱤᱧ ᱛᱟᱦᱮᱱᱚᱜ ᱠᱟᱱᱟ ᱥᱚᱦᱨᱟᱭ ᱨᱮ ᱟᱨ ᱦᱟᱹᱠᱩ ᱫᱚ ᱦᱟᱸᱜ ᱟᱞᱮ ᱫᱚ ᱥᱚᱦᱨᱟᱭ ᱨᱮ ᱜᱮᱞᱮ ᱜᱚᱡ ᱠᱚᱣᱟ ᱡᱟᱹᱥᱛᱤ ᱫᱚ ᱟᱫᱚ ᱟᱲᱟᱜ ᱨᱮᱭᱟᱜ ᱡᱚᱠᱷᱚᱱ ᱞᱟᱹᱭᱟ ᱛᱚ ᱟᱞᱮ ᱫᱚ ᱱᱚᱜᱼᱚᱭ ᱵᱚᱪᱷᱚᱨ ᱨᱮ ᱯᱮ ᱵᱚᱪᱷᱚᱨ ᱨᱮ ᱟᱲᱟᱜ ᱞᱮ ᱠᱚᱣᱟ᱾ ᱵᱚᱞᱮ ᱱᱮᱥ ᱞᱮ ᱟᱲᱟᱜ ᱠᱮᱫ ᱠᱚᱣᱟ ᱯᱷᱤᱨ ᱠᱟᱞᱚᱢ ᱞᱮ ᱜᱚᱡ ᱠᱮᱫ ᱠᱚᱣᱟ ᱟᱫᱚ ᱢᱤᱫ ᱫᱷᱚᱢ ᱜᱮ ᱦᱮᱸ ᱞᱚᱲᱜᱟ ᱯᱷᱤᱨ ᱞᱟᱡ ᱤᱭᱟᱹ ᱠᱮᱫ ᱠᱚᱣᱟ ᱯᱷᱤᱨ ᱞᱮ ᱤᱭᱟᱹ ᱠᱮᱫ ᱠᱚᱣᱟ ᱟᱨᱦᱚᱸ ᱫᱚᱥᱟᱨ ᱵᱚᱪᱷᱚᱨ ᱞᱮ ᱟᱲᱟᱜ ᱠᱮᱫ ᱠᱚᱣᱟ ᱯᱷᱤᱨ ᱟᱨᱦᱚᱸ ᱞᱮ ᱚᱨ ᱠᱮᱫ ᱠᱚᱣᱟ ᱢᱤᱫ ᱫᱷᱚᱢ ᱜᱮ ᱟᱨᱞᱮ ᱤᱭᱟᱹ ᱠᱮᱫ ᱠᱚᱣᱟ᱾‌ ᱟᱨᱦᱚᱸ ᱯᱷᱤᱨ ᱛᱮᱥᱟᱨ ᱵᱚᱪᱷᱚᱨ ᱞᱮ ᱟᱲᱟᱜ ᱠᱮᱫ ᱠᱚᱣᱟ, ᱟᱫᱚ ᱯᱮ ᱵᱚᱪᱷᱚᱨ ᱨᱮ ᱞᱮ ᱟᱲᱟᱜ ᱠᱩᱨᱟᱹᱣ ᱠᱩᱞᱟᱹᱣ ᱟᱠᱟᱫ ᱠᱚᱣᱟ ᱦᱟᱸᱜ ᱟᱨ ᱢᱮᱛᱟᱜ ᱢᱮ ᱫᱤᱱ ᱠᱟᱞᱚᱢ ᱫᱚ ᱵᱟᱞᱮ ᱟᱲᱟᱜ ᱠᱟᱜ ᱠᱚᱣᱟ᱾ ᱢᱮᱛᱟᱜ ᱢᱮ ᱩᱱᱠᱩ ᱫᱚ ᱟᱹᱰᱤ ᱞᱟᱹᱴᱩ ᱞᱟᱹᱴᱩ ᱦᱟᱠ ᱦᱟᱹᱠᱩ ᱢᱮᱱᱟᱜ ᱠᱚᱣᱟ, ᱱᱮᱛᱟᱨ ᱦᱚᱧ ᱧᱮᱞ ᱠᱚᱣᱟ ᱥᱮ ᱢᱤᱫ ᱵᱟᱨ ᱡᱚᱢ ᱡᱚᱠᱷᱚᱱᱮᱢ ᱡᱷᱟᱹᱞᱤ ᱠᱚᱢ ᱚᱨᱟ ᱛᱚ ᱠᱚ ᱧᱟᱢᱚᱜ ᱜᱮᱭᱟ᱾ ᱟᱨ ᱜᱟᱹᱰᱭᱟᱹ ᱠᱚ ᱰᱟᱹᱵᱽᱨᱟᱹᱜ ᱮᱢ ᱪᱟᱞᱟᱜᱼᱟ ᱛᱚ ᱟᱹᱰᱤ ᱜᱟᱱ ᱞᱟᱹᱴᱩ ᱞᱟᱹᱴᱩ ᱦᱟᱠᱚ ᱠᱚ ᱛᱟᱦᱮᱱᱟ᱾ ᱟᱫᱚ ᱪᱮᱫ ᱠᱚ ᱢᱮᱱᱟ ᱩᱱᱠᱩ ᱫᱚ ᱡᱚᱠᱷᱚᱱ ᱦᱟᱹᱠᱩ ᱞᱮ ᱜᱚᱡ ᱠᱚᱣᱟ ᱟᱞᱮ ᱫᱚ ᱟᱨ ᱵᱟᱞᱮ ᱟᱲᱟᱜ ᱨᱩᱣᱟᱹᱲ ᱠᱚᱣᱟ ᱱᱮᱛᱟᱨ ᱫᱚ ᱮᱱᱛᱮ ᱟᱭᱢᱟ ᱢᱤᱫ ᱵᱚᱪᱷᱚᱨ ᱜᱟᱱ ᱫᱚ ᱵᱟᱞᱮ ᱟᱲᱟᱜ ᱞᱮ ᱠᱚᱣᱟ ᱮᱱᱛᱮᱜ ᱱᱩᱠᱩ ᱠᱚ ᱦᱚᱯᱚᱱ ᱵᱟᱲᱟᱣ ᱠᱟᱱᱟ ᱧᱮᱞᱮᱫ ᱠᱚᱣᱟ ᱟᱹᱰᱤ ᱡᱟᱹᱥᱛᱤ ᱠᱚ ᱦᱚᱯᱚᱱ ᱵᱟᱲᱟᱣ ᱠᱟᱱᱟ ᱚᱱᱟ ᱦᱚᱸ ᱡᱚᱠᱷᱚᱱ ᱠᱚ ᱯᱟᱭᱨᱟᱜᱼᱟ ᱫᱟᱜᱟᱭ ᱛᱚ ᱟᱹᱰᱤ ᱜᱟᱱ ᱠᱚ ᱯᱟᱭᱨᱟᱜᱼᱟ‌᱾ ᱦᱟᱸᱠᱩ ᱠᱚ ᱟᱫᱚ ᱤᱧ ᱫᱤᱥᱟᱹᱭᱫᱟ ᱥᱮᱧ ᱧᱮᱞ ᱞᱮᱫ ᱠᱚᱣᱟ ᱡᱮ ᱡᱚᱠᱷᱚᱱ ᱦᱟᱸᱜ ᱞᱮ ᱪᱟᱞᱟᱣ ᱞᱮᱱᱟ ᱟᱞᱮ ᱚᱸᱰᱮ ᱩᱱ ᱥᱚᱢᱚᱭ ᱡᱮ ᱟᱞᱮ ᱫᱚ ᱢᱤᱫ ᱫᱷᱚᱢ ᱜᱮ ᱚᱱᱟ ᱫᱚ ᱦᱟᱹᱠᱩ ᱫᱚ ᱦᱟᱸᱜ ᱞᱮ ᱚᱨᱟ ᱚᱱᱟ ᱡᱷᱟᱹᱞᱤ ᱫᱚ ᱢᱮᱛᱟᱜ ᱢᱮ ᱟᱫᱚ ᱚᱱᱛᱮ ᱦᱟᱸᱜ ᱯᱟᱥᱮᱡ ᱚᱠᱚᱭ ᱴᱟᱜ ᱥᱮᱛᱟ ᱵᱷᱩᱜ ᱫᱟᱭ ᱛᱷᱚᱲᱟ ᱜᱟᱱ ᱦᱟᱸᱜ ᱮᱢ ᱪᱟᱯᱟᱫ ᱧᱚᱜ ᱞᱮᱠᱷᱟᱡ ᱟᱹᱰᱤ ᱱᱟᱯᱟᱭ ᱦᱩᱭᱩᱜᱼᱟ ᱟᱹᱰᱤ ᱨᱟᱸᱜᱟᱣ ᱟᱸᱡᱚᱢᱚᱜ ᱠᱟᱱᱟ᱾ ᱟᱫᱚ ᱚᱱᱟᱹᱧ ᱞᱟᱹᱭ ᱠᱮᱫ ᱞᱮᱠᱟ ᱡᱮ ᱟᱞᱮᱥᱮᱫ ᱫᱚ ᱱᱚᱜᱼᱚᱭ ᱡᱷᱟᱹᱞᱤ ᱞᱮ ᱚᱨᱟ ᱢᱤᱫ ᱫᱷᱚᱢ ᱚᱱᱟᱫᱚ ᱦᱟᱠᱚ ᱠᱟᱴᱠᱚᱢ ᱦᱤᱞᱚᱜ ᱜᱮᱞᱮ ᱚᱨᱟ ᱚᱱᱟᱞᱮ ᱚᱨ ᱠᱮᱫ ᱜᱮ ᱯᱷᱤᱨ ᱦᱩᱭ ᱵᱟᱲᱟᱭᱮᱱ ᱜᱮ ᱚᱱᱟ ᱫᱚ ᱟᱫᱚ ᱛᱟᱭᱚᱢ ᱢᱤᱫ ᱫᱷᱚᱢ ᱨᱮᱜᱮ ᱟᱭᱢᱟ ᱠᱚ ᱦᱩᱭᱩᱜᱼᱟ᱾ ᱡᱚᱠᱷᱚᱱ ᱞᱟᱹᱴᱩ ᱞᱟᱹᱴᱩ ᱦᱟᱠᱚ ᱠᱚ ᱛᱟᱦᱮᱱᱟ ᱛᱚ ᱚᱸᱰᱮ ᱢᱮᱛᱟᱜ ᱢᱮ ᱟᱢ ᱢᱤᱫᱴᱮᱱ ᱚᱲᱟᱜ ᱨᱮᱜᱮ ᱡᱚᱠᱷᱚᱱ ᱢᱤᱫ ᱠᱮᱡᱤ ᱠᱟ ᱠᱟᱛᱮᱢ ᱧᱟᱢᱮᱭᱟ ᱥᱮ ᱰᱮᱲ ᱠᱮᱡᱤ ᱠᱟᱛᱮᱢ ᱧᱟᱢᱮᱭᱟ ᱥᱮ ᱫᱩ ᱠᱮᱡᱤ ᱫᱚ ᱛᱤᱱ ᱠᱮᱡᱤ ᱫᱷᱟᱹᱨᱤᱡ ᱦᱩᱭ ᱵᱟᱲᱟᱣ ᱟᱠᱟᱱᱟ ᱵᱚᱞᱮ ᱡᱟᱹᱥᱛᱤ ᱠᱷᱚᱡ ᱡᱟᱹᱥᱛᱤ ᱵᱚᱞᱮ ᱚᱲᱟᱜ ᱦᱤᱥᱟᱹᱵᱽ ᱛᱮ ᱚᱸᱰᱮ ᱫᱚ ᱟᱨ ᱚᱲᱟᱜ ᱦᱤᱥᱟᱹᱵᱽ ᱛᱮ ᱢᱤᱫᱴᱮᱱ ᱚᱲᱟᱜ ᱨᱮ ᱢᱟᱱᱞᱮᱭᱟ ᱵᱟᱨ ᱦᱚᱲ ᱢᱮᱱᱟᱜ ᱢᱮᱭᱟ ᱟᱨ ᱛᱤᱱ ᱠᱮᱡᱤ ᱦᱟᱠᱚ ᱫᱚᱢ ᱪᱮᱠᱟᱭᱮᱭᱟ ᱟᱫᱚ ᱚᱱᱮ ᱠᱚ ᱢᱮᱱᱟ ᱥᱚᱦᱨᱟᱭ ᱨᱮᱢᱟ ᱯᱮᱲᱟ ᱠᱚᱠᱚ ᱦᱤᱡᱩᱜ ᱵᱟᱲᱟᱜ ᱜᱮᱭᱟ ᱟᱫᱚ ᱚᱠᱚᱭ ᱨᱮᱱ ᱪᱚ ᱠᱚᱢ ᱧᱚᱜ ᱯᱮᱲᱟ ᱠᱚ ᱦᱤᱡᱩᱜᱼᱟ ᱚᱠᱚᱭ ᱨᱮᱱ ᱪᱚᱝ ᱰᱷᱮᱨ ᱧᱚᱜ ᱜᱮ ᱟᱫᱚ ᱢᱟᱱᱞᱮᱭᱟ ᱛᱤᱱ ᱠᱮᱡᱤ ᱦᱟᱹᱠᱩᱭ ᱦᱤᱡᱩᱜᱼᱟ᱾ ᱵᱟᱨᱭᱟ ᱜᱟᱱ ᱯᱮᱲᱟ ᱨᱮᱫᱚᱢ ᱦᱤᱡᱩᱜᱼᱟ ᱛᱚ ᱪᱮᱠᱟ ᱛᱮ ᱩᱱᱤ ᱫᱚᱢ ᱡᱚᱢ ᱦᱚᱪᱚᱭᱮᱭᱟ ᱟᱹᱰᱤ ᱜᱟᱱ ᱠᱩ ᱰᱷᱮᱨᱚᱜ ᱠᱟᱱᱟ᱾ ᱟᱫᱚ ᱚᱱᱟ ᱤᱭᱟᱹ ᱛᱮᱜᱮ ᱦᱟᱸᱜ ᱢᱮᱛᱟᱜ ᱢᱮ ᱚᱱᱟ ᱦᱟᱹᱠᱩ ᱫᱚ ᱡᱮ ᱚᱠᱚᱭ ᱨᱮᱱ ᱰᱷᱮᱨ ᱧᱚᱜ ᱯᱮᱲᱟ ᱠᱚ ᱦᱮᱡ ᱟᱠᱟᱱᱟ ᱩᱱᱠᱩ ᱞᱮ ᱮᱢᱟᱣ ᱠᱚᱣᱟ ᱡᱮ ᱱᱚᱜᱼᱚᱭ ᱟᱢᱫᱚ ᱰᱷᱮᱨ ᱧᱚᱜ ᱯᱮᱲᱟ ᱠᱚ ᱦᱮᱡ ᱟᱠᱟᱱ ᱛᱟᱢᱟ ᱯᱚᱭᱥᱟ ᱛᱮᱜᱮ ᱡᱟᱣ ᱦᱩᱭᱩᱜ ᱠᱟᱱᱟ ᱚᱱᱟ ᱦᱤᱥᱟᱹᱵᱽ ᱠᱟᱛᱮᱜ ᱜᱮ ᱟᱫᱚ ᱚᱱᱮ ᱚᱱᱠᱟ ᱦᱩᱭ ᱵᱟᱲᱟᱣ ᱟᱠᱟᱱᱟ ᱱᱚᱜᱼᱚᱭ ᱟᱞᱮ ᱨᱮᱦᱚᱸ ᱱᱚᱜᱼᱚᱭ ᱛᱤᱱ ᱠᱮᱡᱤ ᱜᱟᱱ ᱦᱟᱹᱠᱩ ᱞᱮ ᱜᱚᱡ ᱵᱟᱲᱟᱣ ᱟᱠᱟᱫ ᱠᱚᱣᱟ ᱵᱚᱞᱮ ᱢᱤᱫ ᱵᱚᱪᱷᱚᱨ ᱫᱚ ᱛᱤᱱ ᱠᱮᱡᱤ ᱠᱟᱛᱮ ᱦᱩᱭ ᱞᱮᱱᱟ ᱟᱨ ᱢᱤᱫ ᱯᱚᱭᱪᱟ ᱫᱚ ᱰᱮᱲ ᱠᱮᱡᱤ ᱠᱟᱛᱮᱜ ᱦᱩᱭ ᱞᱮᱱᱟ᱾ ᱟᱫᱚ ᱢᱤᱫ ᱫᱷᱚᱢ ᱜᱮᱞᱮᱚᱨᱼᱟ ᱟᱞᱮ ᱫᱚ ᱡᱟᱹᱛᱤ ᱫᱚ ᱡᱷᱟᱹᱞᱤ ᱠᱚᱫᱚᱦᱟᱸ ᱤᱱᱟᱹᱜᱮ ᱟᱭᱢᱟ ᱜᱟᱱ ᱡᱷᱟᱹᱞᱤᱜᱼᱟ ᱟᱫᱚ ᱱᱚᱜᱼᱚᱭ ᱟᱹᱰᱤ ᱜᱟᱱᱤᱧ ᱞᱟᱹᱭ ᱠᱮᱫᱟ ᱟᱫᱚ ᱟᱢᱦᱚᱸ ᱦᱟᱸᱜ ᱢᱤᱫᱵᱟᱨ ᱠᱟᱛᱷᱟ ᱦᱟᱸᱜ ᱱᱚᱣᱟ ᱵᱟᱨᱮᱛᱮ ᱞᱟᱹᱭ ᱢᱮ ᱡᱮ ᱟᱯᱮᱮᱥ ᱦᱚᱸ ᱱᱚᱝᱠᱟᱱᱟᱜ ᱜᱟᱹᱰᱭᱟᱹ ᱠᱚ ᱢᱮᱱᱟᱜ ᱵᱟᱲᱟ ᱟᱠᱟᱫᱟ ᱥᱮ ᱵᱟᱹᱱᱩᱜ ᱟᱠᱟᱫᱟ ᱚᱱᱟ ᱵᱟᱨᱮ ᱛᱟᱦᱮ ᱢᱤᱫᱤ ᱵᱟᱨ ᱠᱟᱛᱷᱟ ᱟᱢ ᱫᱚᱦᱚᱭ ᱛᱟᱞᱟᱝ ᱢᱮ
ᱟᱹᱰᱤ ᱢᱚᱸᱡᱽ ᱱᱚᱣᱟ ᱠᱷᱚᱵᱚᱨᱮᱢ ᱞᱟᱹᱭ ᱠᱮᱫᱟ ᱵᱚᱞᱮ
ᱟᱪᱪᱷᱟ ᱴᱷᱤᱠᱜᱮ ᱤᱧ ᱵᱟ ᱠᱟᱛ ᱤᱧ ᱞᱟᱹᱭ ᱟᱸᱡᱚᱢ ᱞᱝᱟ ᱵᱚᱞᱮ ᱱᱚᱣᱟ ᱟᱞᱮᱥ ᱥᱮ ᱵᱟᱨ ᱨᱮ ᱱᱚᱝᱠᱟᱱᱟᱜ ᱜᱟᱹᱰᱤᱥᱟᱹ ᱦᱮᱸ ᱟᱞᱮ ᱥᱮᱫ ᱫᱚ ᱵᱚᱞᱮ ᱱᱚᱝᱠᱟ ᱜᱰᱤ ᱫᱚ ᱱᱤᱛ ᱫᱚ ᱵᱟᱹᱱᱩᱜᱼᱟᱛᱚ ᱥᱜᱩ ᱨᱮᱭᱟᱜ ᱫᱚ ᱵᱟᱹᱱᱩᱜᱼᱟ ᱠᱟᱱᱟᱜ ᱜᱟᱹᱰᱭᱟᱹ ᱫᱚ ᱦᱮᱸ ᱢᱤᱫᱴᱮᱡ ᱢᱮᱱᱟᱜ ᱜᱮᱭᱟ ᱵᱚᱞᱮ ᱮᱴᱟᱜ ᱦᱚᱲᱟᱜ ᱠᱟᱱᱟ ᱵᱚᱞᱮ ᱜᱟᱹᱛᱭᱟᱹᱨ ᱨᱮᱭᱟᱜ ᱠᱟᱱᱟ ᱞᱽ ᱵᱷᱟᱜᱽ ᱵᱚᱞᱮ ᱞᱟᱹᱴᱩ ᱜᱟᱹᱰᱤ ᱵᱟᱹᱱᱩᱜᱼᱟ ᱠᱚᱢ ᱥᱮ ᱠᱚᱢ ᱰᱮᱲ ᱵᱤᱜᱷᱟᱹ ᱜᱟᱱ ᱢᱮᱱᱟᱜᱼᱟ ᱥᱮ ᱟᱞᱮ ᱚᱲᱟᱜ ᱥᱩᱨ ᱨᱮᱜᱮ ᱢᱮᱱᱟᱜᱼᱟ ᱟᱫᱚ ᱚᱸᱰᱮ ᱦᱚᱸ ᱜᱚᱴᱟ ᱫᱤᱱ ᱫᱟᱜ ᱫᱚ ᱵᱟᱝ ᱟᱸᱡᱮᱫᱚᱜᱼᱟ ᱟᱫᱚ ᱩᱱᱠᱩ ᱠᱚ ᱟᱹᱥᱩᱞ ᱠᱚᱣᱟ ᱠᱚ ᱩᱱᱠᱩ ᱦᱚᱸ ᱵᱚᱪᱷᱚᱨ ᱥᱟᱞ ᱠᱚ ᱫᱚᱦᱚ ᱤᱫᱤ ᱠᱚᱣᱟ ᱠᱚ ᱟᱨ
ᱚᱸᱰᱮ ᱦᱚᱸ ᱢᱟᱱᱮᱭᱟ ᱚᱸᱰᱮ ᱥᱚᱨᱚᱦᱦᱟᱭ ᱠᱚᱨᱮ ᱦᱩᱭᱩᱜᱼᱟ ᱟᱭᱢᱟ ᱯᱮᱲᱟ ᱯ ᱠᱚ ᱦᱤᱡᱩᱜᱼᱟ ᱡᱟᱦᱟᱸᱭ ᱦᱚᱲᱚᱜᱮ ᱟᱫᱚ ᱩᱱᱠᱩ ᱜᱚᱡ ᱠᱚᱣᱟ ᱠᱚ ᱠᱚ ᱟᱨ ᱠᱚ ᱟᱹᱷᱨᱤᱧ ᱠᱚᱣᱟ ᱵᱚᱞᱮ ᱟ ᱟᱹᱛᱩᱳ ᱨᱮᱜᱮ ᱡᱟᱦᱟᱸᱭ ᱯᱮ ᱦᱟᱛᱟᱣ ᱠᱷᱟᱡ ᱵᱚᱞᱮ ᱪᱮᱫ ᱞᱮᱠᱟ ᱸᱮ ᱠᱚ ᱢᱮᱱ ᱟᱵᱚᱣᱟᱜ ᱥᱚᱢᱟ ᱨᱮ ᱢᱮᱱᱟᱜ ᱠᱟᱴ ᱠᱚᱣᱟᱚᱢ ᱟ ᱵᱳᱭ ᱠᱚᱲᱟ ᱠᱚ ᱠᱮᱜ ᱜᱮ ᱟᱨ ᱦᱚᱲ ᱠᱚ ᱤᱭᱟᱹ ᱠᱚᱣᱟ ᱦᱟᱛᱟᱣ ᱠᱚᱣᱟ ᱩᱱᱠᱩ ᱴᱷᱮᱱ ᱜᱮ ᱟᱨ ᱧᱮᱞ ᱠᱟᱫ ᱠᱚᱣᱟᱧ ᱦᱟᱟᱹᱠᱩ ᱵᱚᱞᱮ ᱚᱸᱰᱮ ᱦᱚᱸ ᱞᱟᱹᱴᱩ ᱞᱟᱹᱩᱩᱜ ᱱᱤᱛᱮᱠᱚ ᱜᱚᱡ ᱠᱟᱜ ᱠᱚᱣᱟ ᱠᱚ ᱢᱤᱫᱴᱮᱡ ᱦᱟᱹᱠᱩ ᱜᱤ ᱠᱚᱠᱚ ᱛᱟᱦᱮᱱᱟ ᱟᱴ ᱠᱤᱞᱳ ᱱᱚ ᱠᱤᱞᱳ ᱤᱪᱧ ᱵᱚᱨᱪᱚᱝ ᱤᱧ ᱛᱟᱦᱮ ᱵᱚᱞᱮ ᱟᱨ ᱞᱩ ᱜᱚᱫ ᱞᱮᱫᱮᱭᱟ ᱟ ᱚᱱᱟ ᱠᱚ ᱞᱟᱹᱴᱩ ᱫᱚ ᱵᱟᱹ ᱧᱮᱞ ᱟᱠᱟᱫ ᱠᱚᱣᱟ ᱵᱧ ᱧᱮᱞ ᱟᱠᱟᱫ ᱠᱚᱣᱟ ᱵᱚᱞᱮ ᱟᱫᱚ ᱮᱱᱦᱚᱸ ᱟ ᱟᱹᱰᱤ ᱞᱟᱹᱴᱩ ᱞᱟᱹᱴᱩ ᱠᱚ ᱛᱟᱦᱮᱱᱟ ᱵᱚᱞᱮ ᱟᱨ ᱧᱮᱞ ᱠᱚᱜ ᱟᱨ ᱵᱟᱹᱲᱥᱤ ᱠᱚ ᱦᱚᱲᱚᱞᱮ ᱧᱮᱞ ᱠᱟᱜ ᱠᱚᱣᱟ ᱵᱚᱞᱮ ᱵᱟᱹᱲᱥᱤ ᱛᱮᱠᱚ ᱜᱚᱡ ᱤᱭᱟᱹ ᱵᱟᱲᱟ ᱠᱟᱜ ᱠᱚᱣᱟ ᱵᱚᱞᱮ ᱵᱟᱹᱲᱥᱤ ᱵᱟᱹᱲᱥᱤ ᱛᱚ ᱩᱠᱩ ᱠᱚ ᱵᱟᱹᱲᱥᱤ ᱠᱚᱣᱟ ᱵᱚᱞᱮ ᱟ ᱫᱚ ᱮᱟᱦᱟ ᱫᱚ ᱵᱟᱹᱱᱩᱜ ᱟᱼᱟ ᱵᱟᱹᱲᱥᱤ ᱫᱚ ᱢᱟᱞᱮ ᱜᱟᱹᱰᱮ ᱦᱟᱹᱠᱩᱭ ᱦᱤᱥᱟᱹᱵᱽ ᱠᱟᱜ ᱠᱚᱣᱟ ᱟᱨᱞᱮ ᱵᱟᱹᱲᱥᱤᱭᱮᱭᱟ ᱛᱚᱵᱮ ᱮᱞᱟ ᱫᱚ ᱵᱟᱹᱱᱩᱜᱼᱟ ᱟᱫᱚ ᱚᱱᱮ ᱚᱱᱠᱮ ᱟᱞᱮ ᱥᱮᱫ ᱫᱚ ᱚᱱᱠᱟ ᱟ ᱯᱮ ᱥᱮᱫ ᱞᱮᱠᱟ ᱫᱚ ᱞᱴᱩ ᱜᱟᱹᱰᱤ ᱫᱚ ᱵᱟᱹᱱᱩᱜᱼᱟ ᱟᱨ ᱱᱚᱣᱟᱮ ᱢᱤᱫᱴᱮᱡ ᱥᱟᱨᱤᱧ ᱫᱚᱦᱚ ᱠᱮᱭᱟ ᱵᱚᱞᱮ ᱟᱪᱪᱷᱟ ᱟᱯᱮᱥᱮᱫ ᱢᱟ ᱯᱟᱥᱮᱡ ᱦᱟᱹᱠᱩ ᱦᱚᱸ ᱟᱹᱰᱤᱤᱥ ᱛᱮᱜᱮ ᱢᱮᱱᱟᱜ ᱠᱚᱣᱟ ᱟᱨ ᱠᱟᱡᱟᱜ ᱠᱚ ᱡᱷᱟᱹᱞᱤᱜᱼᱟ ᱟᱪᱪᱷᱟ ᱱᱚᱣᱟᱨᱮᱧ ᱢᱮᱱ ᱠᱮᱭᱟ ᱟᱪᱪᱷᱟ ᱱᱚᱣᱟᱨᱮ ᱟᱢ ᱵᱚᱞᱮ ᱱᱤᱛ ᱦᱟᱹᱵᱤᱡ ᱵᱚᱞᱮ ᱦᱟᱠᱩ ᱡᱷᱟᱹᱞᱤ ᱨᱮ ᱵᱚᱞᱮ ᱤᱱᱴᱟᱨᱮᱥᱴ ᱢᱮᱱᱟᱜ ᱛᱟᱢᱟ ᱥᱮ ᱵᱟᱹᱱᱩᱜ ᱛᱟᱢᱟ ᱥᱮ ᱟᱨ ᱜᱚᱡ ᱵᱟᱲᱟ ᱥᱮ ᱵᱟᱢ ᱜᱚᱡ ᱵᱟᱲᱟ ᱠᱚᱣᱟ ᱵᱚᱞᱮ ᱛᱷᱚᱲᱟ ᱚᱱᱟ ᱵᱟᱨᱮ ᱦᱚᱸᱢ ᱞᱟᱹᱭ ᱟᱸᱚᱢᱟᱝᱟ
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱤᱧ ᱪᱮᱛᱟᱱ ᱨᱮ ᱾ ᱟᱫᱚ ᱤᱧ ᱦᱟᱸᱜ ᱡᱚᱠᱷᱚᱱᱤᱧ ᱞᱟᱹᱭᱟ ᱱᱚᱰᱮ ᱢᱤᱫ ᱵᱟᱨ ᱠᱟᱛᱷᱟ ᱥᱮ ᱱᱚᱸᱰᱮᱧ ᱫᱚᱦᱚᱣᱟᱜᱼᱟ ᱟᱢ ᱟᱝᱠᱟ ᱩᱱᱠᱩ ᱠᱞᱤᱢ ᱫᱚᱦᱚ ᱠᱮᱫᱟ ᱤᱧ ᱪᱮᱛᱟᱱ ᱨᱮ ᱡᱮ ᱤᱧ ᱫᱚ ᱦᱟᱹᱠᱩᱧ ᱜᱚᱡ ᱵᱟᱲᱟ ᱟᱠᱟᱫ ᱠᱚᱣᱟ ᱥᱮ ᱵᱟᱝ ᱾ ᱟᱫᱚ ᱤᱧ ᱡᱚᱠᱷᱚᱱ ᱤᱧ ᱞᱟᱹᱭᱟ ᱢᱟ ᱛᱚ ᱤᱧ ᱦᱚ ᱱᱚᱜ-ᱚᱭ ᱦᱟᱹᱠᱩ ᱠᱚᱫᱚ ᱟᱹᱰᱤ ᱜᱟᱱᱤᱧ ᱜᱚᱡ ᱫᱟᱲᱮ ᱟᱠᱚᱣᱟ ᱾ ᱟᱨ ᱟᱹᱰᱤ ᱢᱟᱱᱮ ᱢᱚᱛᱞᱟᱵ ᱤᱱᱴᱨᱮᱥᱴ ᱢᱮᱱᱟᱜ ᱛᱤᱧᱟ ᱥᱮ ᱥᱚᱠ ᱢᱮᱱᱟᱜᱼᱟ ᱵᱚᱞᱮ ᱦᱟᱹᱠᱩ ᱜᱚᱡ ᱨᱮᱭᱟᱜ ᱾ ᱮᱱ ᱛᱮᱫ ᱡᱟᱦᱟᱸ ᱛᱤ ᱨᱮᱜᱮ ᱡᱚᱠᱷᱚᱱ ᱜᱟᱰᱟ ᱠᱚ ᱟᱸᱡᱮᱫᱟ ᱟᱨ ᱤᱧ ᱪᱟᱞᱟᱜᱼᱟ, ᱟᱫᱚ ᱤᱧ ᱜᱮ ᱡᱚᱛᱚ ᱠᱷᱚᱡ ᱡᱟᱹᱥᱛᱤ ᱦᱟᱹᱠᱩ ᱫᱚᱧ ᱜᱚᱡ ᱫᱟᱲᱮᱣᱟ ᱤᱧ ᱫᱚ ᱚᱱᱠᱟᱧ ᱟᱹᱭᱠᱟᱹᱣ ᱵᱚᱞᱮ ᱪᱮᱫᱟᱜ ᱤᱧ ᱜᱚᱡ ᱵᱟᱲᱟᱣ ᱠᱟᱫ ᱠᱚᱣᱟᱹᱧ ᱾ ᱟᱫᱚ ᱤᱧ ᱵᱚᱭᱦᱟ ᱛᱮᱞᱤᱧ ᱢᱤᱫ ᱫᱚᱢ ᱞᱤᱧ ᱪᱟᱞᱟᱣ ᱞᱮᱱᱟ ᱦᱩᱲᱩ ᱞᱤᱧ ᱟᱹᱴᱤᱭᱮᱫ ᱠᱟᱱ ᱛᱟᱦᱮᱱᱟ ᱾ ᱟᱫᱚ ᱦᱩᱲᱩ ᱞᱤᱧ ᱟᱹᱴᱤᱭᱮᱫ ᱠᱟᱱ ᱛᱟᱦᱮᱱᱟ ᱟᱫᱚ ᱩᱱ ᱥᱩᱚᱢᱚᱭ ᱚᱸᱰᱮ ᱜᱟᱰᱟ ᱠᱚ ᱟᱸᱡᱮᱫ ᱠᱟᱜ ᱛᱟᱦᱮᱱᱟ ᱟᱫᱚ ᱪᱟᱞᱟᱣ ᱱᱟᱞᱤᱧ ᱚᱸᱰᱮ ᱠᱚ ᱦᱚᱦᱚᱣᱟᱫ ᱞᱤᱧᱟᱹ ᱠᱚ ᱱᱚᱠᱟ ᱱᱚᱠᱟ ᱵᱚᱞᱮ ᱫᱟ ᱦᱚᱲ ᱜᱮ ᱯᱷᱳᱱ ᱟᱫ ᱞᱤᱧᱟᱹ ᱩᱱᱤ ᱚᱠᱚᱴᱟᱜ ᱤᱧ ᱞᱟᱹᱭ ᱠᱟᱱ ᱛᱟᱦᱮᱱᱟ ᱮᱱᱟᱱᱚᱜ ᱨᱮ ᱾ ᱟᱫᱚ ᱯᱷᱳᱱ ᱟᱫ ᱞᱤᱧᱟᱹ ᱱᱚᱝᱠᱟ ᱱᱚᱝᱠᱟᱭᱟ ᱱᱚᱰᱮ ᱦᱟᱹᱠᱩᱧ ᱠᱚ ᱡᱟᱨᱣᱟ ᱠᱟᱱᱟ ᱟᱹᱰᱤ ᱜᱟᱱ ᱜᱮ ᱱᱚᱜᱼᱚᱭ ᱦᱤᱡᱩᱜ ᱵᱮᱱ ᱱᱚᱸᱰᱮ, ᱟᱨ ᱜᱚᱡ ᱠᱚᱵᱮᱱ ᱟᱭᱢᱟ ᱦᱚᱲ ᱠᱚ ᱜᱚᱡ ᱡᱟᱣᱚᱜᱼᱟ ᱟᱭᱢᱟ ᱦᱚᱲ ᱠᱚ ᱜᱚᱡ ᱡᱱᱟᱜ ᱠᱟᱱᱟ ᱠᱚ ᱟᱯᱟᱱ ᱟᱹᱯᱤᱱ ᱾ ᱟᱵᱮᱱ ᱦᱚᱸ ᱦᱤᱡᱩᱜ ᱵᱮᱱ ᱡᱟ ᱜᱮᱵᱮᱱ ᱧᱟᱢ ᱠᱚᱣᱟ ᱢᱤᱫ ᱞᱟᱛ ᱜᱟᱱ, ᱚᱱᱮ ᱠᱚ ᱢᱮᱱᱟ ᱠᱟ ᱦᱟᱠᱩ ᱫᱚ ᱛᱷᱚᱲᱟ ᱦᱟᱱ ᱦᱚ ᱩᱛᱩ ᱞᱮᱠᱷᱟᱡ ᱟᱹᱰᱤ ᱜᱟᱱ ᱠᱚ ᱥᱤᱵᱤᱞᱟ ᱟᱹᱰᱤ ᱰᱷᱮᱨ ᱦᱚᱸ ᱵᱟᱠᱚ ᱥᱤᱵᱤᱞᱟ, ᱟᱨ ᱡᱟᱜᱮ ᱢᱤᱫ ᱩᱛᱩ ᱜᱟᱱ ᱧᱟᱢ ᱞᱮᱠᱷᱟᱡ ᱤᱱᱟᱹᱜᱮ ᱨᱟᱥᱤ ᱠᱚ ᱦᱩᱭᱩᱜᱼᱟ, ᱟᱫᱚ ᱪᱟᱞᱟᱣ ᱞᱮᱱᱟᱧ ᱵᱟᱱᱟ ᱦᱚᱲ ᱜᱮ ᱵᱟᱱᱟ ᱦᱚᱲ ᱵᱚᱭᱦᱟ ᱛᱮᱜᱮ ᱤᱧ ᱟᱨ ᱢᱤᱫᱴᱮᱱ ᱤᱧ ᱵᱚᱭᱦᱟ ᱢᱮᱱᱟᱭᱟ ᱩᱱᱤ ᱦᱚᱸ ᱵᱟᱱᱟ ᱦᱚᱲ ᱦᱩᱲᱩ ᱞᱤᱧ ᱟᱹᱴᱤᱭᱮᱫ ᱠᱟᱱ ᱛᱟᱦᱮᱱᱟ ᱛᱚ ᱯᱷᱳᱱ ᱠᱮᱫᱟ, ᱟᱫᱚ ᱞᱤᱧ ᱪᱟᱞᱟᱣ ᱮᱱᱟ ᱟᱪᱪᱷᱟ ᱴᱷᱤᱠ ᱜᱮᱭᱟ ᱢᱤᱫ ᱜᱷᱟᱲᱤ ᱞᱟᱝ ᱪᱟᱞᱟᱣ ᱦᱮᱡ ᱞᱮᱱ ᱜᱮ ᱾ ᱟᱫᱚ ᱞᱤᱧ ᱪᱟᱞᱟᱣᱱᱟ ᱮᱠᱟᱞ ᱦᱟᱹᱠᱩ ᱠᱚ ᱡᱚᱛᱚ ᱦᱚᱲ ᱠᱚ ᱞᱟᱜᱟᱣ ᱵᱟᱲᱟᱣ ᱠᱟᱱᱟ ᱜᱚᱡ ᱮᱫ ᱠᱚ ᱛᱟᱦᱮᱱᱟᱞᱮ ᱾ ᱟᱫᱚ ᱱᱚᱜ-ᱚᱭ ᱛᱷᱚᱲᱟ ᱜᱟᱱ ᱫᱟᱜ ᱛᱟᱦᱮᱸ ᱠᱟᱱᱟ ᱜᱚᱱᱴᱷᱤ ᱛᱮᱠᱟᱱ ᱟᱨ ᱵᱟᱹᱠᱤ ᱫᱚ ᱞᱚᱥᱚᱫ ᱛᱟᱦᱮᱸ ᱠᱟᱱᱟ ᱦᱟᱱᱛᱮ ᱞᱟᱛᱟᱨ ᱥᱮᱫ ᱫᱚ ᱦᱟᱜ ᱛᱚ ᱚᱱᱟ ᱟᱨ ᱡᱟᱹᱥᱛᱤ ᱜᱮ ᱞᱚᱥᱚᱫ ᱦᱚᱸ ᱛᱟᱦᱮᱸ ᱠᱟᱱᱟ ᱯᱩᱨᱟᱹ ᱠᱚ ᱧᱟᱢᱚᱜ ᱠᱟᱱᱟ ᱪᱚᱰᱜᱚᱡ ᱠᱚ ᱞᱚᱥᱚᱫ ᱵᱷᱤᱛᱨᱤ ᱵᱷᱤᱛᱨᱤ ᱨᱮ ᱾ ᱟᱫᱚ ᱤᱧ ᱫᱚ ᱟᱭᱢᱟ ᱫᱤᱱ ᱠᱷᱚᱱ ᱦᱟᱹᱠᱩᱧ ᱥᱟᱵ ᱵᱟᱲᱟ ᱠᱟᱜ ᱠᱚᱣᱟ ᱥᱮ ᱫᱟᱜ ᱵᱷᱤᱛᱟᱹᱨ ᱠᱚᱦᱚᱧ ᱪᱟᱯᱚ ᱵᱟᱲᱟᱭ ᱠᱚ ᱛᱟᱦᱮᱸᱱ ᱛᱮ ᱟᱫᱚ ᱮᱠᱟᱞ ᱜᱮ ᱦᱟᱹᱠᱩ ᱫᱚ ᱚᱸᱰᱮᱧ ᱟᱹᱰᱤ ᱰᱷᱮᱨᱤᱧ ᱥᱟᱵ ᱠᱮᱫ ᱠᱚᱣᱟ ᱛᱩᱨᱟᱹᱛ ᱜᱮ ᱟᱨ ᱤᱧ ᱵᱚᱭᱦᱟ ᱫᱚ ᱟᱹᱰᱤ ᱠᱚᱢᱮ ᱥᱟᱵ ᱠᱮᱫ ᱠᱚᱣᱟ ᱾ ᱟᱨ ᱥᱮ ᱚᱱᱟ ᱩᱱᱠᱩ ᱛᱤᱱᱟᱹᱜ ᱠᱚ ᱥᱟᱵ ᱠᱟᱜ ᱠᱚ ᱛᱟᱦᱮᱱᱟ ᱞᱟᱦᱟ ᱠᱷᱚᱡ ᱩᱱᱟᱹᱜ ᱜᱟᱱᱤᱧ ᱥᱟᱵ ᱛᱤᱭᱳᱜ ᱠᱮᱫ ᱠᱚᱣᱟ ᱾ ᱟᱫᱚᱧ ᱵᱩᱷᱟᱹᱣ ᱠᱮᱫᱟ ᱟᱪᱷᱟ ᱤᱧᱦᱚᱸ ᱦᱟᱠᱩ ᱫᱚᱧ ᱥᱟᱵ ᱫᱟᱲᱮᱭᱟ ᱠᱚ ᱜᱮᱭᱟ ᱥᱮ ᱞᱟᱦᱟ ᱦᱚᱧ ᱥᱟᱵ ᱫᱟᱲᱮ ᱠᱩ ᱠᱟᱱ ᱛᱟᱦᱮᱱ ᱜᱮᱭᱟ ᱚᱱᱟ ᱫᱚ ᱵᱟᱝ ᱠᱟᱱᱟ ᱵᱟᱝ ᱜᱮ ᱾ ᱮᱛᱮ ᱫᱟᱜ ᱵᱷᱤᱛᱨᱤ ᱠᱷᱚᱡ ᱞᱮ ᱪᱟᱯᱚ ᱵᱟᱲᱟᱭᱮᱫ ᱠᱚ ᱛᱟᱦᱮᱱᱟ ᱟᱨᱤᱧ ᱪᱟᱯᱮ ᱩᱰᱩᱠ ᱮᱫ ᱠᱚ ᱛᱟᱦᱮᱱᱟ ᱫᱟᱜ ᱪᱚᱰᱜᱚᱡ ᱠᱚ ᱪᱤᱞᱤ ᱠᱚ ᱛᱟᱦᱮᱱᱟ ᱾ ᱟᱫᱚ ᱚᱱᱮ ᱠᱚ ᱢᱮᱱᱟ ᱮᱛᱮ ᱱᱤᱛ ᱦᱟᱹᱵᱤᱡ ᱫᱚ ᱚᱱᱟ ᱵᱷᱤᱛᱨᱤ ᱠᱷᱚᱡ ᱫᱚ ᱡᱟᱦᱟᱱ ᱮᱴᱟᱜ ᱡᱤᱱᱤᱥ ᱵᱟᱹᱧ ᱩᱰᱩᱝ ᱟᱠᱟᱫ ᱠᱚᱣᱟ ᱡᱟᱧ ᱥᱟᱵ ᱠᱟᱜ ᱠᱚᱣᱟ ᱛᱚ ᱥᱩᱫᱩᱧ ᱩᱰᱩᱝ ᱠᱟᱜ ᱠᱚᱣᱟ ᱛᱚ ᱦᱟᱹᱠᱩ ᱢᱚᱛᱚ ᱜᱤᱧ ᱩᱰᱩᱝ ᱠᱟᱜ ᱠᱚᱣᱟ ᱾ ᱟᱫᱚ ᱚᱱᱠᱟᱜ ᱜᱮ ᱡᱮᱢᱚᱱ ᱞᱟᱦᱟ ᱥᱮᱫ ᱦᱚᱸ ᱦᱟᱹᱠᱩ ᱢᱚᱛᱚᱜ ᱜᱮ ᱩᱰᱩᱝ ᱠᱚ ᱵᱟᱠᱤ ᱡᱮᱢᱚᱱ ᱮᱴᱟᱜ ᱠᱚ ᱪᱤᱞᱤ ᱠᱚ ᱛᱟᱦᱮᱱᱟ ᱫᱟᱜ ᱵᱷᱤᱛᱤᱨ ᱨᱮ ᱩᱱᱠᱩ ᱠᱚᱫᱚ ᱡᱮᱢᱚᱱ ᱵᱟᱹᱧ ᱥᱟᱵ ᱧᱟᱢ ᱠᱚ ᱦᱟᱸᱜ ᱟᱫᱚ ᱟᱹᱰᱤ ᱜᱟᱱ ᱜᱮ ᱱᱚᱜ-ᱚᱭ ᱤᱱᱴᱟᱨᱮᱥᱴ ᱢᱮᱱᱟᱜ ᱛᱤᱧᱟᱹ ᱥᱮ ᱟᱹᱰᱤ ᱜᱟᱱ ᱜᱤᱧ ᱥᱟᱵ ᱫᱟᱲᱮᱭᱟ ᱠᱚᱣᱟ ᱦᱟᱹᱠᱩ ᱠᱚᱦᱚᱸ ᱾ ᱟᱨ ᱱᱮᱛᱟᱨ ᱚᱱᱠᱟ ᱵᱟᱹᱧ ᱡᱷᱩᱠᱟᱹᱞᱚᱜ ᱠᱟᱱᱟ ᱮᱱᱛᱮᱫ ᱱᱮᱛᱟᱨ ᱫᱚ ᱤᱱᱟᱹ ᱠᱚ ᱢᱮᱱᱟ ᱤᱱᱟᱹᱜ ᱡᱟᱹᱥᱛᱤ ᱦᱟᱹᱠᱩ ᱵᱟᱹᱧ ᱛᱟᱦᱮᱱ ᱠᱟᱱᱟ ᱟᱫᱚ ᱟᱹᱛᱩ ᱴᱚᱞᱟ ᱠᱚᱨᱮ ᱦᱚᱸ ᱱᱚᱜᱼᱚᱭ ᱵᱟᱦᱨᱮ ᱠᱚᱨᱮ ᱜᱮ, ᱟᱫᱚ ᱚᱱᱟᱛᱮ ᱚᱱᱠᱟ ᱡᱷᱩᱠᱟᱹᱞᱟᱹᱜ ᱫᱚ ᱵᱟᱝ ᱦᱩᱭᱩᱜ ᱠᱟᱱᱟ ᱦᱟᱹᱠᱩ ᱜᱚᱡ ᱠᱚᱨᱮ ᱫᱚ ᱾ ᱟᱫᱚ ᱟᱢ ᱜᱮ ᱦᱟᱸᱜ ᱞᱟᱹᱭ ᱢᱮ ᱦᱟᱹᱠᱩ ᱜᱚᱡ ᱨᱮ ᱤᱱᱴᱟᱨᱮᱥᱴ ᱠᱚ ᱢᱮᱱᱟᱜ ᱛᱟᱢᱟ ᱥᱮ ᱵᱟᱢ ᱥᱟᱵ ᱫᱟᱲᱮᱭᱟ ᱠᱚᱣᱟ ᱥᱮᱢ ᱥᱟᱵ ᱫᱟᱲᱮᱭᱟ ᱠᱚ ᱜᱮᱭᱟ? ᱚᱱᱟ ᱵᱟᱨᱮ ᱛᱮ ᱦᱟᱸᱜ ᱠᱟᱛᱷᱟ ᱠᱚ ᱠᱟᱹᱴᱤᱡ ᱟᱢᱦᱚᱸ ᱫᱚᱦᱚᱭ ᱛᱟᱞᱟᱝ ᱢᱮ ᱾
ᱟᱪᱪᱷᱟ ᱴᱷᱤᱠ ᱜᱮᱭᱟ ᱟᱹᱰᱤ ᱢᱚᱸᱡᱽ ᱮᱢ ᱞᱟᱹᱭ ᱟᱸᱡᱚᱢ ᱟᱜ ᱞᱟᱝᱟ ᱾ ᱟᱨ ᱤᱧᱦᱚᱸ ᱡᱚᱠᱷᱚᱱ ᱱᱚᱣᱟ ᱨᱮᱧ ᱞᱟᱹᱭ ᱟᱡᱚᱢ ᱟᱞᱟᱝᱟ ᱵᱚᱞᱮ ᱤᱧ ᱥᱮᱫ ᱠᱷᱚᱱ ᱪᱮᱫ ᱞᱮᱠᱟ ᱤᱧᱟᱹᱜ ᱢᱚᱱᱮ ᱤᱱᱴᱨᱮᱥᱴ ᱢᱮᱱᱟᱜ ᱟᱥᱮ ᱵᱟᱹᱱᱩᱜᱼᱟ ᱟᱫᱚ ᱞᱟᱹᱭ ᱟᱸᱡᱚᱢ ᱟᱞᱟᱝ ᱟᱹᱧ ᱾ ᱴᱷᱤᱠ ᱜᱮᱭᱟ ᱤᱧ ᱦᱚᱸ ᱠᱟᱹᱴᱤᱡ ᱤᱧ ᱛᱟᱦᱮᱸ ᱠᱟᱱ ᱨᱮᱫᱚ ᱟᱹᱰᱤ ᱤᱱᱴᱨᱮᱥᱴ ᱤᱧ ᱦᱟᱛᱟᱣᱮᱫ ᱛᱟᱦᱱᱟ ᱵᱚᱞᱮ ᱡᱟᱦᱟᱸ ᱜᱮ ᱫᱟᱜᱟᱭ ᱟᱫᱚ ᱚᱱᱟ ᱤᱭᱟᱹ ᱪᱮᱫ ᱠᱚ ᱢᱮᱛᱟᱜᱼᱟ ᱚᱱᱟ ᱠᱟᱹᱥᱤ ᱨᱮᱭᱟᱜ ᱥᱟᱭᱨᱟ ᱛᱟᱦᱮᱸ ᱠᱟᱱ ᱛᱤᱧᱟᱹ ᱜᱟᱹᱭ ᱜᱩᱯᱤ ᱜᱩᱯᱤ ᱚᱱᱟ ᱚᱱᱟᱜᱤᱧ ᱵᱮᱱᱟᱣ ᱵᱟᱲᱟᱭᱟ ᱤᱧ ᱫᱚ ᱛᱚᱵᱮ ᱡᱟᱭᱥᱮ ᱜᱮᱭ ᱫᱟᱜᱟ ᱤᱧ ᱫᱚ ᱵᱟᱨᱭᱟ ᱯᱮᱭᱟ ᱴᱷᱮᱧ ᱚᱰᱟᱣ ᱠᱟᱜᱼᱟ, ᱦᱟᱸᱰᱮᱧ ᱚᱰᱟᱣ ᱠᱟᱜᱼᱟ ᱱᱚᱸᱰᱮᱧ ᱚᱰᱟᱣ ᱠᱟᱜᱼᱟ ᱚᱱᱠᱟ, ᱴᱷᱤᱠ ᱜᱮᱭᱟ ᱟᱨ ᱦᱚᱲ ᱵᱟᱠᱚ ᱪᱟᱞᱟᱜᱼᱟ ᱚᱱᱟ ᱠᱚᱨᱮ ᱫᱚᱧ ᱩᱭᱩᱝ ᱵᱟᱲᱟᱭ ᱛᱟᱠᱚᱣᱟ ᱵᱚᱞᱮ ᱱᱩᱭ ᱨᱤᱧ ᱠᱚᱴᱟ ᱠᱚᱣᱟ ᱦᱱᱟᱹᱤ ᱨᱮᱧ ᱠᱚᱴᱟ ᱠᱚᱣᱟ ᱟᱹᱰᱤ ᱤᱱᱴᱨᱮᱥ ᱛᱟᱦᱮᱸ ᱠᱟᱱ ᱛᱤᱧᱟ ᱾
ᱠᱟᱴᱤᱡ ᱧᱚᱜ ᱨᱮᱫᱚ ᱾ ᱵᱟᱠᱷᱟᱡ ᱡᱟᱹᱥᱛᱤ ᱜᱤ ᱤᱥᱠᱩᱞ ᱨᱤᱧ ᱵᱷᱚᱨᱛᱤᱭ ᱱᱟ ᱦᱚᱸᱥᱴᱮᱞ ᱨᱤᱧ ᱛᱟᱦᱮᱸᱭ ᱱᱟ ᱛᱚᱵᱮ ᱵᱟᱹᱭ ᱵᱟᱹᱭ ᱵᱟᱹᱭ ᱵᱟᱹᱭ ᱛᱮ ᱚᱱᱟ ᱮᱼᱼ ᱤᱱᱴᱟᱨᱮᱥᱴ ᱫᱚ ᱪᱟᱵᱟ ᱤᱫᱤ ‌ᱭᱮᱱ ᱛᱤᱧᱟ᱾
ᱪᱟᱵᱟ ᱤᱫᱤ ᱭᱮᱱ ᱛᱤᱧᱟᱹ ᱟᱨ ᱚᱲᱟᱜ ᱠᱚᱨᱮ ᱵᱟᱹᱧ ᱛᱟᱦᱮᱱ ᱛᱮ ᱵᱚᱞᱮ ᱮᱛᱮᱜ ᱛᱟᱭᱚᱢ ᱛᱮᱫᱚ ᱚᱱᱠᱟ ᱫᱚᱼᱼ ᱥᱚᱢᱟᱹᱭ ᱵᱟᱝ ᱧᱟᱢᱚᱜ-ᱟ ᱛᱟᱭᱚᱢ ᱛᱮ ᱟᱥᱠᱤᱛ ᱦᱚᱸ ᱟᱥᱠᱤᱛ ᱧᱚᱜᱚᱜ ᱜᱤᱭᱟᱹᱧ ᱡᱟᱦᱟᱸᱱᱟᱜ ᱚᱱᱠᱟᱼᱼ ᱟᱨᱚ ᱦᱟᱹᱠᱩ ᱡᱚᱢ ᱫᱚ ᱟᱨ ᱦᱚᱸ ᱟᱹᱰᱤ ᱡᱷᱩᱠ ᱜᱮ ᱮᱛᱮᱜ᱾ ᱟᱨ ᱛᱟᱭᱚᱢ ᱛᱮ ᱢᱟᱞᱮᱭᱟᱜ ᱤᱥᱠᱩᱞ ᱠᱷᱩᱡ ᱤᱧ ᱦᱤᱡᱩᱜ-ᱟ ᱛᱟᱭᱚᱢ ᱛᱮ ᱦᱟᱹᱠᱩ ᱜᱚᱡ ᱠᱩ ᱪᱟᱞᱟᱜᱼᱟ ᱩᱱᱠᱩᱼᱼ ᱠᱚᱲᱟ ᱠᱚ ᱥᱮ ᱜᱤᱫᱽᱨᱟᱹ ᱠᱚ᱾ ᱠᱟᱱ ᱛᱮ ᱱᱩᱭ ᱤᱥᱠᱩᱞᱮ ᱛᱮᱦᱮᱱ ᱛᱮ ᱤᱧ ᱫᱩᱠᱩ ᱱᱩᱭ ᱵᱟᱠᱚ ᱨᱤᱭᱟᱹᱣ ᱵᱟᱲᱟᱭᱧᱟᱹ ᱱᱮ ᱫᱚ ᱱᱩᱭ ᱫᱚ ᱵᱟᱭ ᱪᱟᱞᱟᱜ-ᱟ ᱭᱟ ᱱᱤᱢ ᱨᱤᱭᱟᱹᱣ ᱵᱟᱲᱟᱭ ᱪᱟᱞᱟᱜ ᱟᱭ ᱵᱟᱭ ᱼᱼ ᱪᱟᱞᱟᱜ-ᱟ ᱱᱩᱭ ᱫᱚ ᱚᱱᱚ ᱫᱚ ᱵᱟᱹᱠᱩ ᱨᱤᱭᱟᱹᱣ ᱵᱟᱲᱟᱧᱟ ᱛᱟᱭᱚᱢ ᱛᱮ ᱚᱱᱠᱟ ᱜᱮ ᱤᱧᱟᱜ ᱤᱱᱴᱨᱮᱥᱴ ᱫᱚ ᱛᱟᱭᱚᱢ ᱛᱮᱼᱼ ᱤᱭᱟᱹ ᱪᱟᱵᱟ ᱭᱮᱱ ᱛᱤᱧᱟᱹ ᱛᱮ ᱤᱱᱴᱨᱮᱥᱴ ᱵᱟᱹᱧ ᱟᱹᱭᱠᱟᱹᱣᱟ ᱵᱚᱞᱮ ᱤᱧ ᱦᱚᱸ ᱟᱨ ᱚᱠᱟ ᱜᱷᱟᱹᱲᱤᱡ ᱫᱚᱼᱼ ᱢᱚᱱᱮ ᱭᱟᱹᱧ ᱜᱮᱭᱟ ᱡᱮ ᱪᱮᱜ ᱪᱤᱠᱟ ᱞᱮᱱ ᱠᱷᱟᱡ ᱡᱮ ᱦᱟᱹᱠᱩ ᱵᱚᱱ ᱜᱚᱡ ᱠᱚᱣᱟ ᱦᱟᱹᱠᱩ ᱜᱚᱡ ᱵᱚᱞᱮ ᱾ ᱟᱫᱚ ᱛᱟᱭᱚᱢ ᱛᱮ ᱢᱟ ᱛᱤᱧ ᱪᱟᱞᱟᱜ-ᱟ ᱟᱹᱧ ᱤᱧ ᱛᱤᱥᱤᱧ ᱞᱚᱞᱚᱜ-ᱟ᱾ ᱩᱱ ᱨᱮ ᱵᱟᱹᱠᱩ ᱧᱟᱢᱚᱜ-ᱟ ᱠᱚ ᱤᱧ ᱛᱤᱥᱤᱧ ᱫᱚᱞᱚᱜ-ᱟ ᱵᱚᱞᱮ ᱦᱚᱲ ᱥᱚᱝᱜᱮ᱾ ᱩᱱ ᱞᱟᱹᱜ ᱡᱟᱦᱟᱸ ᱴᱷᱮᱡ ᱞᱮ ᱟᱨᱮᱡᱽ ᱟᱞᱮ ᱪᱮᱠᱟᱭ ᱞᱮ ᱵᱟᱞᱮ ᱧᱟᱢ ᱠᱚᱣᱟ ᱦᱟᱹᱠᱩ ᱜᱮ ᱟᱫᱚ ᱟᱨ ᱦᱚᱸ ᱤᱧ ᱫᱩᱧ ᱟᱥᱠᱤᱛᱚᱜ-ᱟ ᱦᱟᱹᱴ‌ᱼᱼ ᱛᱩ ᱵᱟᱹᱧ ᱪᱟᱞᱟᱣ ᱵᱟᱲᱟᱜ-ᱟ ᱱᱚᱣᱟ ᱠᱚ᱾ ᱟᱭᱢᱟ ᱡᱤᱱᱤᱥ ᱨᱤᱧ ᱟᱢᱫᱟᱪ ᱠᱟᱜ-ᱟ ᱵᱚᱞᱮ ᱤᱧ ᱫᱚᱞᱚᱜ ᱠᱷᱟᱡ ᱜᱤ ᱡᱟᱦᱟᱸ ᱱᱟᱜ ᱜᱮ ᱵᱟᱹᱠᱩ ᱧᱟᱢᱚᱜ-ᱟ ᱚᱱᱮ ᱚᱱᱠᱟ᱾ ᱟᱫᱚ ᱚᱱᱮ ᱚᱱᱠᱟ ᱱᱤᱛ ᱫᱷᱟᱹᱵᱤᱡ ᱫᱚ ᱡᱟᱦᱟᱸᱱᱟᱜ ᱤᱧᱟᱜ ᱤᱱᱴᱨᱮᱥ ᱵᱚᱞᱮ ᱱᱤᱛᱚᱜ ᱫᱚ ᱪᱟᱵᱟ ᱭᱮᱱ ᱛᱤᱧᱟ ᱟᱨᱼᱼ
ᱵᱟᱝ ᱵᱟᱹᱧ ᱡᱤᱭᱟᱹ ᱵᱟᱲᱟ ᱠᱚᱣᱟ ᱡᱟ ᱤᱭᱟᱹ ᱠᱷᱟᱡ ᱫᱚ ᱚᱱᱮ ᱟᱛᱚ ᱦᱚᱲ ᱛᱮᱞᱮ ᱤᱭᱟᱹ ᱠᱚᱣᱟ ᱚᱱᱟ ᱟᱞᱮ ᱜᱚᱡ ᱠᱚᱣᱟ ᱜᱟᱰᱟ ᱨᱮᱜᱮ ᱩᱱ ᱨᱮ ᱜᱤ᱾ ᱠᱷᱟᱡ ᱫᱚ ᱮᱭᱥᱮ ᱫᱚ ᱵᱟᱹᱧ ᱜᱚᱡ ᱵᱟᱲᱟ ᱠᱚᱣᱟ ᱤᱧ ᱫᱚ᱾ ᱟᱪᱪᱷᱟ ᱢᱤᱫ ᱠᱟᱛᱷᱟᱧ ᱠᱩᱞᱤ ᱢᱮ ᱛᱟᱞᱟᱝ ᱟᱢ ᱢᱟ ᱟᱹᱰᱤ ᱠᱟᱡᱟᱠ ᱜᱮᱢ ᱜᱚᱡ ᱫᱟᱲᱮ ᱭᱟᱠᱚ ᱛᱟᱞᱟᱝᱟ ᱟᱫᱚᱼᱼ ᱟᱪᱪᱷᱟ ᱱᱤᱛ ᱦᱟᱹᱵᱤᱡ ᱵᱚᱞᱮᱼᱼ ᱪᱤᱞᱤ ᱦᱟᱹᱠᱩ ᱵᱚᱞᱮ ᱡᱟᱹᱥᱛᱤ ᱵᱚᱞᱮ ᱟᱢ ᱵᱚᱞᱮ ᱥᱤᱵᱤᱞ ᱢᱮᱭᱟ ᱥᱮ ᱡᱚᱢ ᱵᱟᱲᱟ ᱠᱚᱨᱮ ᱵᱚᱞᱮᱼᱼ ᱜᱟᱰᱟ ᱦᱟᱠᱚ ᱥᱤᱵᱤᱞ ᱢᱮᱭᱟ ᱥᱮ ᱠᱩᱭᱥᱼᱼ ᱡᱮ ᱟᱹᱥᱩᱞ ᱠᱩ ᱟᱨ ᱜᱟᱰᱟ ᱦᱟᱹᱠᱩ ᱠᱷᱟᱡ ‌ᱫᱚ ᱵᱚᱞᱮ ᱪᱤᱞᱤ ᱠᱩ ᱦᱟᱹᱠᱩ ᱟᱨᱼᱼ ᱟᱹᱥᱩᱞ ᱠᱩ ᱠᱷᱟᱡ ᱫᱚ ᱪᱤᱞᱤ ᱧᱩᱛᱩᱢ ᱠᱩ ᱦᱟᱹᱠᱩ ᱵᱚᱞᱮ ᱡᱟᱹᱥᱛᱤ ᱟᱢ ᱵᱚᱞᱮ ᱡᱚᱢᱮᱢ ᱠᱩᱥᱤ ᱭᱟᱠᱚᱣᱟ ᱟᱫᱚ ᱚᱱᱟ ᱠᱟᱹᱴᱤᱡ ᱮᱢ ᱞᱟᱹᱭ ᱞᱟᱝᱟ?
ᱟᱪᱪᱷᱟ᱾ ᱟᱹᱰᱤ ᱱᱟᱯᱟᱭ ᱠᱩᱠᱞᱤᱢ ᱫᱚᱦᱚ ᱠᱟᱜ-ᱟ ᱤᱧ ᱪᱮᱛᱟᱱ ᱨᱮ ᱟᱫᱚ ᱤᱧ ᱦᱟᱸᱜ ᱱᱚᱰᱮ ᱢᱤᱫ ᱵᱟᱨ ᱠᱟᱛᱷᱟ ᱞᱟᱹᱭᱤᱧ ᱢᱮᱱᱟ᱾ ᱟᱫᱚ ᱤᱧ ᱡᱚᱠᱷᱚᱱᱤᱧ ᱞᱟᱹᱭᱟ ᱥᱮ ᱤᱧ ᱡᱚᱠᱷᱚᱱᱤᱧ ᱜᱚᱡ ᱵᱟᱲᱟᱣ ᱠᱟᱜ ᱠᱚᱣᱟ ᱡᱟᱹᱥᱛᱤ ᱠᱷᱚᱡ ᱡᱟᱹᱥᱛᱤ ᱫᱚ᱾ ᱟᱫᱚ ᱤᱧ ᱫᱚ ᱱᱚᱜ-ᱚᱭ ᱵᱩᱢᱵᱩᱡ ᱦᱟᱹᱠᱩ ᱟᱹᱰᱤ ᱠᱟᱡᱟᱠ ᱜᱮ ᱱᱚᱜ-ᱚᱭ ᱥᱤᱵᱤᱞᱤᱧᱟ ᱟᱨ ᱡᱟᱹᱥᱛᱤ ᱠᱟᱭ ᱛᱮᱫᱚ ᱱᱚᱜ-ᱚᱭᱼᱼ ᱟᱨ ᱤᱪᱟᱹᱜ ᱦᱟᱹᱠᱩ ᱦᱚᱸ ᱟᱹᱰᱤ ᱜᱟᱱ ᱜᱮ ᱥᱤᱵᱤᱞᱤᱧ ᱡᱚᱛᱚ ᱠᱷᱚᱡ ᱡᱟᱹᱥᱛᱤ ᱛᱚ ᱱᱟᱜ ᱢᱮᱛᱟᱜ ᱢᱮ ᱤᱪᱟᱹᱜ ᱦᱟᱹᱠᱩ᱾ ᱱᱩᱠᱩ ᱢᱤᱫ ᱵᱟᱨ ᱟᱜ ᱧᱩᱛᱩᱢ ᱤᱧ ᱞᱟᱹᱭ ᱫᱟ ᱦᱟᱸᱜ ᱤᱪᱟᱹᱜ ᱦᱟᱹᱠᱩ ᱠᱩ ᱦᱩᱭ ᱱᱟᱼᱼ ᱟᱨ ᱵᱩᱢᱵᱩᱡ ᱠᱩ ᱦᱩᱭ ᱱᱟ ᱟᱨ ᱫᱩᱸᱬᱤ ᱠᱩ ᱦᱩᱭ ᱱᱟ ᱟᱨ ᱱᱩᱠᱩ ᱵᱟᱹᱢᱵᱤ᱾ ᱱᱩᱠᱩ ᱱᱩᱠᱩ ᱫᱚ ᱦᱟᱸᱜ ᱟᱹᱰᱤ ᱜᱟᱱ ᱜᱮ ᱥᱤᱵᱤᱞᱤᱧᱟᱹ ᱵᱚᱞᱮ ᱵᱟᱠᱤ ᱛᱤᱱᱟᱹᱜ ᱟᱢᱼᱼ ᱪᱟᱸᱫᱮᱢ ᱟᱹᱜᱩᱭᱤ ᱠᱟᱛᱞᱟᱢ ᱟᱹᱜᱩᱭᱤ ᱡᱟᱦᱟᱸᱱᱤᱡ ᱜᱮ ᱟᱹᱜᱩᱭ ᱮᱢ ᱵᱚᱞᱮ ᱱᱩᱠᱩ ᱚᱠᱟᱧ ᱞᱟᱹᱭ ᱠᱮᱫᱟ ᱯᱩᱱᱭᱟ ᱦᱟᱹᱠᱩᱼᱼ ᱵᱩᱸᱵᱩᱡ ᱤᱪᱟᱹᱜᱼᱼ ᱫᱩᱸᱬᱤ ᱟᱨ ᱵᱟᱹᱢᱵᱤ ᱱᱩᱠᱩ ᱫᱚ ᱟᱹᱰᱤ ᱜᱟᱱ ᱜᱤ ᱥᱤᱵᱤᱞᱤᱧᱟᱹ ᱱᱩᱠᱩ ᱫᱚ᱾ ᱚᱱᱟ ᱠᱷᱚᱡ ᱵᱟᱫᱽ ᱠᱟᱛᱮᱜ ᱫᱚ ᱮᱠᱟᱞ ᱩᱱᱠᱩ ᱫᱚ ᱚᱱᱮ ᱠᱚ ᱢᱮᱱ ᱞᱮᱠᱟ ᱵᱚᱞᱮ ᱡᱚᱢ ᱠᱚᱜᱤ ᱭᱟᱹᱧ ᱵᱚᱞᱮᱥ ᱡᱚᱢ ᱥᱤᱵᱤᱞᱤᱧ ᱜᱮᱭᱟ ᱵᱚᱞᱮ ᱡᱟᱹᱥᱼᱼ ᱛᱤ ᱠᱷᱚᱡ ᱡᱟᱹᱥᱛᱤ ᱠᱟᱭ ᱛᱮ ᱫᱚ ᱱᱩᱠᱩ ᱫᱚ ᱟᱹᱰᱤ ᱠᱟᱡᱟᱠ ᱜᱮ ᱥᱤᱵᱤᱞᱤᱧᱟ ᱟᱫᱚ ᱚᱱᱟ ᱤᱭᱟᱹ ᱛᱮ ᱤᱧ ᱫᱚ ᱡᱚᱛᱚ ᱠᱷᱚᱡ ᱡᱟᱹᱥᱛᱤ ᱫᱚ ᱱᱚᱜ-ᱚᱭᱼᱼ ᱟᱞᱮ ᱟᱹᱛᱩ ᱨᱮᱦᱚᱸ ᱡᱚᱠᱷᱚᱱ ᱜᱟᱰᱟᱧ ᱪᱟᱞᱟᱜ-ᱟ ᱛᱚ ᱫᱩᱸᱬᱤ ᱠᱚᱦᱚᱸ ᱟᱹᱰᱤ ᱜᱟᱱ ᱠᱩ ᱧᱟᱢᱚᱜ ᱜᱮᱭᱟ ᱟᱫᱚᱢ ᱟᱫᱚᱢ ᱡᱟᱭᱜᱟ ᱨᱮ᱾ ᱡᱮᱱᱮ ᱠᱚ ᱢᱮᱱᱟ ᱫᱩᱸᱬᱤ ᱫᱚ ᱜᱮᱫ ᱦᱚᱸᱠᱚ ᱜᱮᱫ ᱵᱟᱲᱟᱣ ᱠᱟᱹᱫᱤᱧᱟ ᱤᱧ ᱫᱚ ᱟᱭᱢᱟ ᱫᱷᱚᱢ ᱛᱮ᱾ ᱟᱫᱚ ᱚᱱᱟ ᱫᱚ ᱢᱤᱫ ᱫᱷᱚᱢ ᱚᱱᱠᱟ ᱜᱤᱧ ᱡᱤᱥᱛᱤ ᱟᱞᱮ ᱟᱹᱛᱩ ᱨᱮ ᱢᱤᱫᱴᱮᱱ ᱜᱟᱰᱟ ᱫᱚ ᱵᱟᱝ ᱠᱟᱱᱟ ᱦᱟᱸᱜ ᱢᱮᱛᱟᱜ ᱢᱮ ᱢᱤᱫᱴᱮᱱᱼᱼ ᱰᱚᱵᱷᱟᱜ ᱠᱟᱱᱟ ᱚᱸᱰᱮ ᱫᱚ ᱟᱹᱰᱤ ᱜᱟᱱ ᱜᱮ ᱫᱟᱜ ᱡᱟᱨᱣᱟᱜ-ᱟ ᱟᱹᱰᱤ ᱞᱚᱥᱚᱫ ᱛᱟᱦᱮᱱᱟ ᱟᱹᱰᱤ ᱠᱟᱡᱟᱠ᱾ ᱟᱫᱚ ᱚᱸᱰᱮ ᱞᱮ ᱪᱟᱞᱟᱜ ᱠᱟᱱ ᱛᱟᱦᱮᱱᱟ ᱟᱨ ᱚᱸᱰᱮ ᱫᱚ ᱵᱟᱹᱢᱵᱤ ᱜᱤ ᱠᱩ ᱛᱟᱦᱮᱱᱚᱜ ᱜᱮᱭᱟ ᱵᱚᱪᱷᱚᱨ ᱵᱚᱪᱷᱚᱨ ᱜᱤ᱾ ᱟᱫᱚ ᱤᱧ ᱫᱚ ᱚᱸᱰᱮ ᱠᱷᱚᱱ ᱫᱚ ᱠᱷᱟᱹᱞᱤ ᱵᱟᱹᱢᱵᱤᱧ ᱥᱟᱵ ᱟᱹᱜᱩ ᱠᱚᱣᱟ ᱵᱟᱹᱢᱵᱤᱧ ᱢᱮᱱᱮᱜ ᱠᱟᱱᱼᱼ ᱤᱭᱟᱹ ᱫᱩᱬᱤ ᱟᱨ ᱫᱩᱬᱤ ᱫᱚ ᱵᱟᱥᱮᱜ ᱮᱢ ᱵᱩᱡᱷᱟᱹᱣᱮᱜ ᱠᱟᱱ ᱜᱮᱭᱟ ᱾ ᱟᱨ ᱡᱩᱫᱤᱢ ᱵᱩᱡᱷᱟᱹᱣᱮᱜ ᱠᱟᱱ ᱠᱟᱷᱟᱡ ᱩᱱᱠᱩ ᱫᱚ ᱢᱮᱛᱟᱜ ᱢᱮ ᱪᱩᱭᱞᱩ ᱪᱩᱭᱞᱩ ᱛᱟᱦᱮᱱ ᱛᱟᱠᱚᱣᱟ ᱢᱚᱪᱟ ᱥᱮᱜ ᱦᱟᱸᱜ᱾ ᱢᱚᱞᱮ ᱟᱫᱚ ᱩᱱᱠᱩ ᱜᱮ ᱦᱟᱸᱜ ᱫᱩᱬᱤ ᱫᱩᱠᱩ ᱢᱮᱛᱟᱣ ᱠᱚᱣᱟ ᱟᱫᱚ ᱩᱱᱠᱩ ᱠᱷᱟᱹᱞᱤᱧ ᱥᱟᱵ ᱟᱹᱜᱩᱭᱮᱜ ᱠᱚ ᱛᱮᱦᱮᱸᱱᱟ᱾ ᱟᱫᱚ ᱱᱚᱜ-ᱚᱭ ᱥᱚᱢᱚᱭ ᱟᱹᱰᱤ ᱜᱟᱱ ᱦᱩᱭᱩᱜ ᱠᱟᱱᱟ ᱟᱫᱚ ᱢᱟ ᱢᱩᱪᱟᱹᱜ ᱨᱮ ᱢᱤᱫ ᱵᱟᱨ ᱠᱟᱛᱷᱟ ᱢᱮᱱᱟᱜ ᱠᱷᱟᱱ ᱦᱟᱸᱜ ᱨᱚᱲ ᱛᱟᱞᱟᱝ ᱢᱮ ᱟᱨ ᱠᱷᱟᱡ ᱵᱟᱹᱭ ᱵᱟᱹᱭ ᱛᱮ ᱫᱚᱲᱦᱟ ᱣᱟᱜ ᱨᱮᱦᱟᱸᱜ ᱞᱟᱝᱼᱼ ᱜᱟᱞᱢᱟᱨᱟᱣ ᱞᱟᱝ ᱞᱟᱦᱟ ᱥᱮᱫ ᱞᱟᱝ ᱤᱫᱤᱭᱟ
ᱴᱷᱤᱠ ᱜᱮᱭᱟ ᱟᱹᱰᱤ ᱢᱚᱸᱡᱮᱢ ᱨᱳᱥᱫᱚᱨ ᱠᱮᱫ ᱛᱟᱞᱟᱝᱟ ᱟᱨ ᱚᱱᱠᱟ ᱠᱟᱱ ᱜᱮᱭᱟ ᱟᱞᱟᱜᱽ ᱟᱞᱟᱜᱽ ᱥᱤᱵᱤᱞ ᱢᱮᱱᱟᱜ-ᱟ, ᱟᱞᱟᱜᱽ ᱦᱚᱲᱟᱜ ᱢᱚᱪᱟ ᱨᱮ᱾ ᱟᱯᱱᱟᱨᱟᱜ ᱟᱯᱱᱟᱨ ᱦᱚᱲ ᱫᱚ ᱱᱩᱠᱩ ᱢᱮᱱᱟᱜ-ᱟ ᱤᱧ ᱫᱚ ᱱᱩᱠᱩ ᱦᱚᱸᱠᱚ ᱥᱤᱵᱤᱞ ᱤᱧᱟ ᱤᱧ ᱫᱩ ᱟᱠᱩ ᱦᱚᱸ ᱠᱩ ᱥᱤᱵᱤᱞ ᱤᱧᱟ᱾ ᱟᱪᱪᱷᱟ ᱱᱚᱜ-ᱚᱭ ᱥᱚᱢᱚᱭ ᱢᱟ ᱦᱩᱭᱩᱜ ᱠᱟᱱ ᱛᱟᱞᱟᱝᱟ ᱟᱨ ᱚᱠᱟᱴᱟᱜ ᱠᱟᱛᱷ ᱴᱟᱥ ᱠᱟᱢᱟᱣ ᱢᱩᱪᱟᱹᱜ ᱠᱟᱱ ᱛᱟᱞᱟᱝᱟ ᱟᱨ ᱱᱚᱣᱟ ᱞᱟᱭᱤᱱ ᱨᱮᱜᱤ ᱞᱟᱝ ᱛᱟᱦᱮᱱᱟ ᱟᱨ ᱱᱮᱠᱥᱴ ᱵᱟᱨ ᱞᱟᱝ ᱱᱚᱣᱟ ᱨᱮᱭᱟᱜ ᱞᱟᱝ ᱪᱮᱥᱴᱟᱭᱟ ᱢᱚᱡᱽ ᱛᱮᱛᱚ ᱴᱷᱤᱠ ᱜᱮᱭᱟ, ᱟᱭᱢᱟ ᱥᱟᱨᱦᱟᱣ᱾